ᱦᱮᱞᱳ
ᱦᱮᱸ
ᱦᱮᱸ ᱫᱟᱫᱟ ᱡᱚᱦᱟᱨ ᱜᱮ
ᱡᱚᱦᱟᱨ ᱜᱮ ᱡᱚᱦᱟᱨ ᱜᱮ
ᱫᱟᱫᱟ ᱛᱟᱦᱚᱞᱮ ᱱᱤᱛᱳᱜ ᱫᱚ ᱪᱮᱫ ᱠᱚᱢ ᱪᱤᱠᱟᱹ ᱵᱟᱲᱟᱭᱮᱫᱼᱟ?
ᱪᱤᱠᱟᱹ ᱜᱮ ᱵᱟᱝ ᱱᱤᱛᱚᱜ ᱫᱚ ᱱᱚᱛᱮ ᱫᱟᱬᱟ ᱵᱟᱲᱟ ᱦᱮᱡ ᱟᱠᱟᱱᱟ ᱵᱟᱹᱭᱦᱟᱹᱲ ᱥᱮᱫ
ᱟᱪᱪᱷᱟ ᱛᱟᱦᱚᱞᱮ ᱟᱯᱮᱥᱮᱫ ᱪᱮᱫ ᱞᱮᱠᱟ ᱫᱟᱜ ᱡᱟᱹᱲᱤ ᱠᱚ ᱦᱩᱭᱩᱜ ᱠᱟᱱᱟ ᱥᱮ ᱵᱟᱝ?
ᱫᱟᱜ ᱡᱟᱹᱲᱤ ᱠᱚᱫᱚ ᱱᱤᱛᱚᱜ ᱫᱚ ᱦᱟᱸᱜ ᱟᱹᱣᱨᱤ ᱦᱟᱜ ᱡᱟᱹᱲᱤᱭᱟᱭ᱾
ᱟᱪᱪᱷᱟ ᱟᱨ ᱛᱟᱦᱚᱞᱮ ᱪᱟᱥ ᱠᱟᱹᱢᱤ ᱠᱚᱫᱚ ᱟᱹᱣᱨᱤ ᱮᱛᱚᱦᱚᱵᱚᱜᱼᱟ?
ᱪᱟᱥ ᱠᱟᱹᱢᱤ ᱠᱚᱫᱚ ᱫᱟᱜ ᱡᱟᱹᱲᱤ ᱵᱷᱚᱨᱥᱟ ᱛᱮᱜᱮ ᱛᱚ ᱟᱹᱨᱤ ᱦᱟᱜ ᱡᱟᱹᱲᱤᱭ ᱟᱞᱮᱭᱟ ᱚᱱᱛᱮ ᱛᱮᱦᱮᱧ ᱫᱚ ᱟᱣᱨᱤ ᱞᱮ ᱮᱦᱚᱵ-ᱟ
ᱟᱪᱪᱷᱟ ᱛᱟᱦᱚᱞᱮ ᱚᱱᱠᱟ ᱚᱱᱠᱟ ᱞᱮᱠᱟ ᱫᱟᱜ ᱡᱟᱹᱲᱤ ᱵᱟᱝ ᱦᱩᱭ ᱟᱠᱟᱱᱟ᱾
ᱦᱮᱸ
ᱤᱱᱟ ᱠᱷᱟᱹᱛᱤᱨ ᱛᱮ ᱟᱯᱮ ᱥᱮᱫ ᱫᱚ ᱪᱮᱫᱞᱮᱠᱟᱭ ᱫᱟᱜ ᱡᱟᱹᱲᱤᱭ ᱫᱟᱜ ᱥᱮ ᱵᱟᱝ?
ᱟᱞᱮᱥᱮᱫ ᱦᱚᱸ ᱚᱱᱠᱟ ᱫᱟᱜ ᱡᱟᱹᱲᱤ ᱠᱚᱫᱚ, ᱦᱩᱭ ᱵᱟᱲᱟᱜ ᱠᱟᱱ ᱜᱮᱭᱟ ᱠᱤᱱᱛᱩ ᱫᱚᱢᱮ ᱡᱟᱹᱥᱛᱤ ᱫᱚ ᱵᱟᱝᱟ ᱚᱱᱠᱟ ᱡᱟᱹᱯᱩᱫ ᱞᱮᱠᱟ ᱚᱵᱷᱟᱵ ᱦᱩᱭᱩᱜ ᱠᱟᱱᱟ, ᱠᱤᱱᱛᱩ ᱡᱟᱹᱯᱩᱫ ᱜᱮ ᱞᱟᱹᱭ ᱜᱟᱱᱚᱜᱼᱟ ᱚᱱᱠᱟ ᱫᱚ ᱵᱟᱝ᱾ ᱢᱟᱱᱮ ᱠᱟᱹᱴᱤᱡ ᱠᱟᱹᱴᱤᱡ ᱮ ᱫᱟᱜ ᱮᱫᱟ᱾
ᱟᱞᱮ ᱥᱮᱫ ᱦᱚᱸ ᱛᱚ ᱚᱱᱠᱟ ᱜᱮᱛᱚ ᱚᱵᱚᱥᱛᱷᱟ ᱱᱤᱛᱚᱜ ᱫᱚ᱾
ᱦᱮᱸ ᱡᱮ ᱠᱷᱮᱛ ᱵᱟᱹᱫ ᱠᱚ ᱫᱚᱢᱮ ᱫᱟᱜ ᱛᱮ ᱪᱮᱦᱮᱞ ᱪᱮᱯᱤᱞᱚᱜ ᱠᱟᱱᱟ ᱚᱱᱠᱟ ᱫᱚ ᱵᱟᱝᱼᱟ᱾
ᱚ ᱛᱮᱦᱮᱧ ᱫᱚ ᱡᱮᱢᱚᱱ, ᱦᱮᱸ?
ᱛᱟᱦᱚᱞᱮ ᱡᱚᱢ ᱧᱩ ᱠᱚᱫᱚ ᱦᱩᱭ ᱟᱠᱟᱱᱟ ᱥᱮ ᱵᱟᱝᱼᱟ?
ᱦᱮᱸ ᱡᱚᱢ ᱧᱩ ᱠᱚᱫᱚ ᱦᱩᱭ ᱦᱩᱭ ᱟᱠᱟᱱ ᱜᱮᱭᱟ ᱦᱟᱸᱜ ᱚᱱᱟ ᱠᱚᱫᱚ ᱡᱚᱛᱚ ᱦᱩᱭ ᱟᱠᱟᱱᱟ᱾
ᱟᱪᱪᱷᱟ
ᱚᱲᱟᱜ ᱨᱮᱜᱮ ᱢᱮᱱᱟᱜ ᱵᱮᱱᱟ ᱥᱮ ᱟᱠᱟᱨᱮ?
ᱦᱮᱸ ᱱᱤᱛᱚᱜ ᱫᱚ ᱚᱲᱟᱜ ᱨᱮᱜᱮ᱾
ᱡᱟᱦᱟᱱ ᱟᱫᱚ ᱢᱮᱱᱮᱫᱼᱟ ᱱᱚ ᱪᱟᱥ ᱠᱟᱹᱢᱤ ᱠᱚᱫᱚ ᱟᱹᱣᱨᱤ ᱦᱟᱜ ᱮᱛᱚᱦᱚᱜ ᱛᱟᱞᱮ?
ᱦᱮᱸ ᱦᱮᱸ ᱦᱮᱸ ᱪᱟᱥ ᱠᱟᱹᱢᱤ ᱠᱚᱫᱚ ᱱᱤᱛᱚᱜ ᱫᱚ ᱟᱞᱮ ᱥᱮᱫ ᱦᱚᱸ ᱚᱱᱠᱟ ᱟᱹᱣᱨᱤᱜᱼᱟ ᱟᱫᱚ ᱚᱱᱠᱟ ᱠᱷᱮᱛ ᱵᱟᱹᱫᱽ ᱠᱚᱜᱮ ᱱᱤᱛᱚᱜ ᱫᱚ ᱚᱱᱠᱟ ᱯᱟᱲᱟᱜ ᱯᱚᱪᱟᱱ ᱠᱚ ᱪᱟᱞᱟᱜ ᱠᱟᱱᱟ ᱛᱟᱞᱦᱮ, ᱦᱳᱭ ᱛᱚᱞᱟ ᱠᱚ ᱟᱣᱨᱤ ᱦᱟᱨᱟᱜ ᱟᱛᱚ ᱠᱟᱹᱴᱤᱡ ᱛᱟᱭᱚᱢ ᱧᱚᱜ ᱛᱮᱜᱮᱞᱮ ᱮᱨ ᱞᱮᱫ ᱛᱟᱦᱮᱸᱫᱼᱟ ᱛᱟᱞᱦᱮ ᱟᱫᱚ ᱪᱟᱥ ᱠᱟᱹᱢᱤ ᱫᱚ ᱟᱹᱣᱨᱤᱜᱼᱟ᱾
ᱚ ᱟᱞᱮ ᱥᱮᱡ ᱦᱚ ᱡᱟᱦᱟ ᱢᱟᱱᱮ ᱚᱱᱟ ᱮᱠᱴᱩ,
ᱛᱟᱦᱚᱞᱮ ᱟᱯᱮᱥᱮᱫ ᱫᱚ ᱛᱤᱱᱟᱹᱜ ᱫᱷᱟᱣ ᱯᱮ ᱪᱟᱥᱟ ᱢᱤᱫ ᱫᱷᱟᱣ ᱥᱮ ᱵᱟᱨ ᱫᱷᱟᱣ?
ᱟᱞᱮ ᱫᱚ ᱦᱚᱸᱜ ᱚᱭ ᱢᱤᱫ ᱫᱷᱟᱣ ᱜᱮᱞᱮ ᱪᱟᱥ ᱛᱟᱦᱮᱱᱟ ᱢᱤᱫ ᱫᱷᱟᱣ ᱜᱮᱞᱮ ᱪᱟᱥ ᱛᱟᱦᱮᱱᱟ᱾
ᱟᱪᱪᱷᱟ ᱢᱟᱱᱮ ᱢᱤᱫ ᱫᱷᱟᱣ ᱜᱮ ᱱᱚᱣᱟ ᱟᱥᱟᱲ ᱵᱚᱸᱜᱟ ᱫᱤᱱ?
ᱦᱮᱸ ᱱᱚᱣᱟ ᱟᱥᱟᱲ ᱵᱚᱸᱜᱟ ᱜᱮ ᱟᱥᱟᱲ ᱵᱚᱸᱜᱟ ᱦᱚᱸ ᱱᱤ ᱛᱷᱚ ᱟᱹᱣᱨᱤ ᱫᱟᱜ ᱡᱟᱲᱤᱭᱟᱭᱟ ᱞᱮᱭᱟᱭ ᱪᱮᱠᱟ ᱮᱫ ᱪᱚᱭ ᱦᱟᱜ, ᱩᱱᱤ ᱵᱷᱚᱨᱥᱟ ᱛᱮᱜᱮᱞᱮ ᱪᱟᱥᱟ ᱛᱚ᱾
ᱦᱮᱸ ᱦᱮᱸ
ᱟᱞᱮᱥᱮᱫ ᱫᱚ ᱥᱮᱨᱚᱠᱚᱢ ᱫᱟᱜ ᱨᱮᱱᱟᱜ ᱟᱛᱟᱝ ᱛᱟᱲᱟᱢᱮ ᱵᱟᱹᱱᱩᱜ ᱛᱟᱞᱮᱭᱟ ᱦᱟᱸᱜ,
ᱚ ᱛᱟᱞᱦᱮ ᱟᱯᱮ ᱥᱮᱫ ᱫᱚ ᱱᱚᱣᱟ ᱦᱩᱲᱩ ᱠᱚ ᱪᱟᱥ ᱵᱟᱫ ᱠᱟᱛᱮ ᱟᱨᱚ ᱡᱟᱦᱟᱱᱟᱜ ᱚᱱᱠᱟᱱᱟᱜ, ᱯᱮ ᱪᱟᱥ ᱜᱮᱭᱟ ᱥᱚᱵᱡᱤ ᱠᱚ,
ᱮᱭ ᱥᱚᱵᱽᱡᱤ ᱠᱚᱫᱚ ᱴᱩᱠ ᱴᱷᱟᱠ ᱪᱟᱥ ᱵᱟᱲᱟᱭ ᱦᱩᱭᱩᱜ ᱛᱟᱦᱮᱱᱟ ᱛᱩᱲᱤ ᱠᱚ, ᱜᱚᱢ ᱠᱚ, ᱚᱱᱟ ᱠᱚᱜᱮ
ᱟᱪᱪᱷᱟ
ᱚᱱᱟ ᱠᱚᱨᱮ ᱢᱟᱱᱮ ᱡᱚᱛ ᱫᱤᱱ ᱜᱟᱹᱰᱤᱭᱟᱹ ᱜᱟᱹᱰᱤᱭᱟᱹ ᱠᱚᱨᱮ ᱫᱟᱜ ᱛᱟᱦᱮᱱ ᱛᱟᱦᱮᱱᱟ ᱛᱚ ᱫᱤᱱ ᱜᱮ ᱛᱟᱯᱚᱨ ᱫᱟᱫ ᱫᱚ ᱵᱟᱝ ᱦᱤᱡᱩᱜ ᱠᱟᱱᱟ᱾
ᱚ ᱢᱟᱱᱮ ᱚᱱᱠᱟ ᱫᱟᱜ ᱨᱮᱱᱟᱜ ᱵᱷᱟᱜᱤ ᱵᱮᱵᱚᱥᱛᱛᱟ ᱵᱟᱹᱱᱩᱜ ᱠᱟᱜᱼᱟ᱾
ᱵᱟᱹᱱᱩᱜᱼᱟ ᱱᱚᱛᱮᱫᱚ, ᱦᱮ ᱛᱚ ᱡᱩᱫᱤ ᱡᱟᱦᱟᱸ ᱵᱚᱥᱚᱨ ᱫᱟᱜ ᱵᱟᱭ ᱡᱟᱹᱲᱤᱭᱟ ᱞᱮᱭᱟ ᱛᱟᱦᱚᱞᱮ ᱛᱚ ᱟᱹᱰᱤ ᱯᱟᱭᱨᱟ ᱨᱮᱱᱟᱜ ᱦᱚᱸ ᱟᱹᱰᱤ ᱩᱥᱩᱵᱤᱫᱷᱟ ᱦᱩᱭᱩᱜ
ᱟᱪᱪᱷᱟ ᱟᱪᱪᱷᱟ
ᱜᱟᱹᱰᱭᱟᱹ ᱠᱚ ᱵᱟᱢ ᱯᱮᱨᱮᱡ ᱞᱮᱠᱷᱟᱡ ᱦᱮᱸ ᱥᱮ ᱟᱹᱰᱤ ᱥᱟᱺᱜᱤᱧ ᱦᱟᱱᱮ ᱜᱟᱰᱟ ᱥᱮ ᱥᱟᱹᱜᱤᱧ ᱜᱮᱛᱟ ᱞᱮᱭᱟ᱾
ᱚ ᱦᱮᱸ ᱟᱞᱮ ᱥᱮᱫ ᱦᱚᱸ ᱚᱱᱠᱟᱜ ᱜᱮ ᱫᱟᱜ ᱡᱟᱹᱲᱤ ᱨᱮᱱᱟᱜ ᱫᱚ ᱮ ᱫᱟᱜ ᱡᱟᱹᱲᱤ ᱡᱩᱫᱤ ᱥᱮᱨᱢᱟ ᱫᱟᱜ ᱡᱟᱹᱲᱤ ᱦᱩᱭᱩᱜᱼᱟ ᱛᱟᱦᱚᱞᱮ ᱠᱷᱟᱱ ᱜᱮ ᱢᱟᱱᱮ ᱞᱟᱹᱭ ᱜᱟᱱᱚᱜᱼᱟ ᱡᱮ ᱟᱞᱮ ᱥᱮᱫ ᱦᱚᱸ ᱫᱟᱜ ᱫᱚ ᱢᱮᱱᱟᱜᱼᱟ ᱟᱨ ᱵᱟᱠᱷᱟᱱ ᱫᱚ ᱵᱟᱝᱼᱟ᱾ ᱢᱟᱱᱮ ᱮᱸ ᱚᱱᱠᱟᱜᱮ ᱟᱞᱮ ᱦᱚᱸ ᱥᱟᱺᱜᱤᱧ ᱥᱮᱫ ᱜᱮ ᱜᱟᱹᱰᱭᱟᱹ ᱠᱚ ᱢᱮᱱᱟᱜ ᱦᱩᱭᱩᱜ ᱛᱟᱞᱮᱭᱟ ᱜᱟᱰᱟ ᱠᱚ ᱟᱨ ᱧᱩ ᱫᱟᱜ ᱠᱚᱨᱮᱱᱟᱜ ᱦᱚᱸ ᱚᱱᱠᱟ ᱫᱚᱢᱮ ᱥᱚᱢᱚᱥᱥᱟ ᱦᱩᱭᱩᱜ ᱠᱟᱱᱟ ᱛᱩᱯᱩ ᱱᱚᱣᱟ ᱠᱚ ᱞᱟᱹᱜᱤᱫ ᱛᱮᱦᱚᱸ ᱫᱚᱢᱮ ᱥᱚᱢᱚᱥᱥᱟ ᱟᱨ ᱪᱟᱥᱵᱟᱥ ᱞᱟᱹᱜᱤᱫ ᱛᱮᱦᱚᱸ ᱛᱚ ᱥᱮᱨᱢᱟ ᱡᱟᱹᱲᱤ ᱦᱩᱭᱞᱮᱱᱠᱷᱟᱱ ᱜᱮ ᱪᱟᱥ ᱫᱟᱲᱮᱭᱟᱜᱼᱟ ᱞᱮ ᱟᱨ ᱵᱟᱝᱠᱷᱟᱱ ᱫᱚ ᱵᱟᱝᱟ
ᱦᱩᱸ ᱛᱷᱟᱞᱮ ᱱᱤᱛᱚᱜ ᱫᱚ ᱪᱮᱫ ᱚᱞ ᱯᱟᱲᱦᱟᱣ ᱠᱚ ᱪᱟᱹᱞᱩᱜ ᱠᱟᱱ ᱜᱮᱭᱟ ᱥᱮ ᱵᱟᱹᱜᱤ ᱦᱩᱭ ᱠᱟᱱᱟ
ᱦᱮᱸ ᱚᱞᱚᱜ ᱯᱟᱲᱦᱟᱣ ᱠᱚᱫᱚ ᱪᱟᱹᱞᱩᱜ ᱠᱟᱱ ᱜᱮᱭᱟ ᱟᱨ ᱥᱟᱶᱛᱮ ᱚᱲᱟᱜ ᱠᱚᱨᱮᱱᱟᱜ ᱠᱟᱹᱢᱤ ᱦᱚᱸ ᱴᱩᱠ ᱴᱟᱠ ᱦᱩᱭ ᱵᱟᱲᱟᱜ ᱠᱟᱱᱟ
ᱟᱪᱪᱷᱟ ᱚᱲᱟᱜ ᱠᱚᱨᱮᱱᱟᱜ ᱠᱟᱹᱢᱤ ᱫᱚ ᱠᱟᱹᱢᱤ ᱫᱚ ᱞᱟᱜᱟᱜ ᱜᱮᱭᱟ ᱦᱟᱸᱜ
ᱦᱮᱸ ᱦᱮᱸ ᱚᱲᱟᱜ ᱠᱚᱨᱮᱱᱟᱜ ᱠᱟᱹᱢᱤ ᱦᱮᱸ ᱮᱠᱫᱚᱢ ᱠᱟᱹᱢᱤ ᱫᱚ ᱞᱟᱜᱟᱜ ᱜᱮᱭᱟ ᱛᱟᱞᱦᱮ ᱱᱤᱛᱚᱜ ᱫᱚ ᱚᱝᱠᱟ ᱵᱟᱯᱮ ᱮ ᱮᱨ ᱠᱟᱜᱼᱟ ᱡᱟᱦᱟᱱᱟᱜ ᱠᱚ ᱥᱩᱵᱽᱡᱤ ᱠᱚ ᱛᱟᱨᱯᱚᱨᱮ ᱱᱮᱛᱟᱨ ᱢᱟ ᱡᱚᱱᱰᱨᱟ ᱠᱚᱠᱚ ᱮᱨᱟ
ᱟᱞᱮᱭᱟᱜ ᱫᱚ ᱢᱟᱱᱮ ᱮᱢᱚᱱ ᱡᱟᱭᱜᱟ ᱛᱟᱞᱮ ᱥᱮ ᱜᱷᱩᱴᱩ ᱠᱚ ᱜᱮ ᱢᱮᱱᱛᱮᱜᱮ ᱵᱟᱹᱱᱩᱜ ᱛᱟᱞᱮᱭᱟ ᱦᱮᱸ ᱵᱟᱲᱜᱮ ᱞᱟᱛᱟᱨ ᱠᱷᱚᱡ ᱜᱮ ᱢᱟᱱᱮ ᱠᱷᱮᱛ ᱠᱚ ᱮᱦᱚᱵ ᱟᱠᱟᱱᱟ ᱚᱠᱟᱨᱮ ᱱᱤᱛᱚᱜ ᱫᱚ ᱪᱷᱯᱮᱠ ᱪᱷᱮᱯᱮᱠ ᱢᱟᱱᱮ ᱦᱟᱞᱠᱟ ᱵᱷᱟᱵᱮ ᱫᱟᱜ ᱢᱮᱱᱟᱜᱼᱟ ᱠᱷᱮᱛ ᱠᱚᱨᱮ ᱫᱚᱢᱮ ᱮᱠᱴᱟ ᱫᱚ ᱵᱟᱝᱟ
ᱚ ᱢᱟᱱᱮ ᱚᱱᱠᱟ ᱵᱟᱲᱜᱤ ᱡᱟᱭᱜᱟ ᱠᱚ ᱵᱟᱹᱱᱩᱜ ᱟᱠᱟᱫ ᱛᱟᱯᱮᱭᱟ ᱚᱲᱟᱜ ᱥᱩᱨ ᱠᱚᱨᱮ ᱛᱟᱭᱛᱚ
ᱦᱚᱸ ᱵᱟᱲᱜᱮ ᱡᱟᱭᱜᱟ ᱠᱚᱫᱚ ᱵᱟᱹᱱᱩᱜ ᱛᱟᱞᱮᱭᱟ ᱢᱟᱴ ᱠᱚᱦᱚᱸ ᱟᱹᱰᱤ ᱥᱟᱺᱜᱤᱧ ᱥᱟᱺᱜᱤᱧ ᱛᱟᱞᱮᱭᱟ
ᱟᱞᱮ ᱦᱚᱸ ᱚᱱᱠᱟ ᱫᱚ ᱵᱟᱲᱜᱮ ᱠᱚ ᱢᱮᱱᱟᱜ ᱜᱮᱛᱟᱞᱮᱭᱟ ᱚᱲᱟᱜ ᱥᱩᱨ ᱨᱮᱜᱮ ᱟᱞᱮ ᱫᱚᱞᱮ ᱨᱚᱦᱚᱭ ᱠᱟᱜ ᱜᱮᱭᱟ ᱱᱤᱛᱚᱜ ᱫᱚ ᱥᱟᱹᱨᱩ ᱚ ᱛᱟᱨᱯᱚᱨ ᱦᱩᱭᱩᱜ ᱠᱟᱱᱟ ᱱᱚᱣᱟ ᱡᱚᱱᱰᱨᱟ ᱠᱚ ᱮᱨᱟ ᱛᱚ ᱱᱮᱛᱟᱨ ᱛᱚ ᱟᱨᱦᱚᱸ ᱥᱩᱵᱽᱡᱤ ᱠᱚ ᱠᱤᱪᱷᱩᱜᱟᱱᱞᱮ ᱨᱚᱦᱚᱭ ᱠᱟᱜᱼᱟ ᱵᱮᱸᱜᱟᱲ ᱠᱚ
ᱟᱪᱪᱷᱟ
ᱟᱯᱮ ᱫᱚ ᱪᱟᱥ ᱛᱟᱦᱞᱮ ᱵᱟᱲᱜᱮ ᱨᱮᱜᱮ ᱩᱛᱩ ᱩᱛᱩ ᱢᱟᱱᱮ ᱵᱟᱲᱜᱮ ᱨᱮᱜᱮ ᱦᱳᱭᱳᱜ ᱛᱟᱯᱮᱭᱟ ᱛᱟᱦᱞᱮ ᱫᱚ
ᱦᱮᱸ ᱩᱛᱩ ᱫᱚ ᱚᱝᱠᱟ ᱵᱟᱞᱮ ᱠᱤᱨᱤᱧ ᱜᱮᱭᱟ ᱱᱮᱛᱟᱨ ᱡᱚᱠᱷᱚᱱ ᱞᱮ ᱪᱟᱥ- ᱠᱟᱜ-ᱟ ᱥᱩᱵᱽᱡᱤ ᱩᱱ ᱥᱚᱢᱚᱭ ᱫᱚ ᱟᱫᱚ ᱩᱛᱩ ᱫᱚ ᱵᱟᱝ ᱠᱤᱨᱤᱧ ᱞᱟᱜᱟᱣ ᱞᱮᱭᱟ ᱡᱟ ᱚᱲᱟᱜ ᱠᱚᱨᱮᱱᱟᱜ ᱚᱱᱟ ᱛᱮᱜᱮ ᱦᱩᱭᱩᱜᱼᱟ
ᱚ ᱚ ᱟᱞᱮ ᱫᱚ ᱢᱟᱱᱮ ᱪᱮᱫ ᱞᱮᱠᱟ ᱟᱞᱮᱭᱟᱜ ᱫᱚ ᱟᱹᱰᱤ ᱢᱟᱱᱮ ᱥᱮᱛᱟᱜ ᱥᱮᱛᱟᱜ ᱜᱮ ᱢᱟᱱᱮ ᱢᱳᱲ ᱨᱮᱠᱚ ᱟᱹᱜᱩᱭᱟ ᱟᱫᱚ ᱪᱟᱥ ᱛᱟᱦᱮᱱ ᱨᱮᱦᱚᱸ ᱱᱟᱦᱟᱜ ᱢᱳᱲ ᱨᱮᱜᱮ ᱫᱚᱢᱮ ᱥᱚᱵᱽᱡᱤ ᱛᱟᱞᱮ ᱟᱞᱮᱭᱟᱜ ᱫᱚ
ᱟᱪᱪᱷᱟ ᱢᱟᱱᱮ ᱛᱟᱞᱦᱮ ᱥᱩᱵᱽᱡᱤ ᱠᱚᱫᱚ ᱠᱤᱨᱤᱧ ᱜᱮ ᱠᱟᱛᱮ ᱜᱮᱯᱮ ᱡᱚᱢ ᱜᱮᱭᱟ
ᱦᱮᱸ ᱠᱤᱨᱤᱧ ᱠᱟᱛᱮ ᱜᱮ ᱡᱚᱢ ᱫᱚ ᱦᱩᱭᱩᱜᱼᱟ ᱟᱞᱮ ᱫᱚ ᱰᱮᱞᱤ ᱜᱤᱛᱚ ᱰᱮᱞᱤ ᱞᱮᱠᱟ ᱜᱮᱠᱚ ᱡᱟᱦᱟᱸ ᱜᱮᱢ ᱦᱟᱛ- ᱥᱚᱵᱽᱡᱤ ᱡᱤᱞ ᱦᱟᱹᱠᱩ ᱡᱟᱦᱟᱸ ᱜᱮᱢ ᱦᱟᱛᱟᱣᱮᱫ
ᱦᱮᱸ ᱛᱚ
ᱠᱚᱢ ᱥᱮ ᱠᱚᱢ ᱧᱮᱞᱟ
ᱛᱟᱦᱞᱮ ᱟᱯᱮᱥᱮᱫ ᱫᱚ ᱱᱮᱛᱟᱨ ᱢᱟ ᱫᱟᱜ ᱫᱤᱱ ᱠᱟᱱᱟ ᱱᱮᱛᱟᱨ ᱫᱚ ᱳᱫ ᱯᱩᱴᱠᱟᱹ ᱠᱚᱠᱚ ᱧᱟᱢᱚᱜᱼᱟ ᱱᱩᱠ- ᱠᱩ ᱠᱚ ᱧᱟᱢᱚᱜ ᱜᱮᱭᱟ ᱥᱮ ᱵᱟᱝ?
ᱦᱳᱭ ᱳᱛᱠᱚ ᱯᱩᱴᱠᱟᱹ ᱠᱚ
ᱦᱮᱸ ᱧᱟᱢ ᱫᱚᱠᱚ ᱧᱟᱢᱚᱜ ᱜᱮᱭᱟ ᱛᱚ ᱟᱹᱰᱤ ᱢᱟᱱᱮ ᱥᱮᱨᱚᱠᱚᱢ, ᱡᱟᱭᱜᱟ ᱪᱷᱟᱲᱟ ᱵᱟᱠᱚ ᱧᱟᱢᱚᱜᱼᱟ ᱥᱮ ᱟᱹᱰᱤ ᱤᱭᱟᱹ ᱡᱟᱭᱜᱟ ᱪᱷᱟᱲᱚ ᱡᱚᱛᱚ ᱦᱚᱲ ᱫᱚ ᱢᱟᱱᱮ ᱥᱮᱨᱚᱠᱚᱢ ᱦᱚᱲ ᱫᱚ ᱵᱟᱠᱚ ᱧᱟᱢ ᱠᱚᱜᱮᱭᱟ ᱱᱚᱣᱟ ᱮᱢᱚᱱ ᱡᱤᱱᱤᱥ ᱠᱟᱱᱟ ᱥᱮ ᱚᱱᱟᱛᱮ ᱡᱟᱦᱟᱸᱭ ᱢᱟᱱᱮ ᱥᱮᱨᱚᱠᱚᱢ ᱦᱚᱲ ᱵᱟᱢ ᱧᱟᱢ ᱠᱚᱣᱟ᱾
ᱦᱮᱸ ᱟᱞᱮ ᱥᱮᱫ ᱦᱚᱸ ᱚᱱ ᱠᱟ ᱟᱞᱮᱥᱮᱜ ᱫᱚ ᱵᱤᱨ ᱧᱚᱜ ᱜᱮᱭᱟ ᱛᱟᱞᱦᱮ ᱟᱫᱚ ᱧᱟᱢ ᱫᱚᱠᱚ ᱧᱟᱢᱚᱜ ᱜᱮᱭᱟ ᱡᱩᱫᱤ ᱚᱱᱠᱟ? ᱯᱟᱸᱡᱟ ᱢᱮᱱᱛᱮᱢ ᱩᱰᱩᱠᱚᱜᱼᱟ ᱡᱟᱦᱟᱸ ᱛᱤᱱᱟᱹᱜ ᱜᱮᱢ ᱟᱹᱜᱩ ᱠᱚᱜᱮᱭᱟ ᱳᱫ ᱯᱩᱴᱠᱟᱹ
ᱦᱮᱸ ᱦᱮᱸ ᱟᱞᱮ ᱦᱚᱸ ᱢᱟᱱᱮᱜ ᱚᱱᱟ ᱵᱤᱨ ᱠᱚᱫᱚ ᱥᱟᱺᱜᱤᱧ ᱧᱚᱜ ᱜᱮ ᱛᱟᱞᱮᱭᱟ ᱾
ᱟᱪᱪᱷᱟ ᱟᱞᱮᱭᱟᱜ ᱫᱚ ᱚᱝᱠᱟ ᱵᱤᱨ ᱞᱟᱹᱭ ᱞᱮᱠᱷᱟᱱ ᱫᱚ ᱚᱲᱟᱜ ᱥᱳᱨ ᱠᱷᱚᱱᱟᱜ ᱜᱮ ᱵᱤᱨ ᱫᱚ ᱢᱮᱱᱟᱜ ᱛᱟᱞᱮᱭᱟ ᱾ ᱟᱫᱚ ᱚᱱᱠᱟ ᱡᱮᱢᱚᱱ ᱥᱟᱨᱡᱚᱢ ᱥᱟᱠᱟᱢ, ᱫᱟᱹᱛᱟᱹᱱᱤ, ᱥᱟᱦᱟᱱ ᱠᱚᱫᱚ ᱚᱱᱠᱟ ᱚᱥᱩᱵᱤᱫᱟ ᱵᱟᱝ ᱦᱩᱭᱩᱜ ᱛᱟᱞᱮᱭᱟ ᱾
ᱟᱪᱻᱪᱷᱟ᱾
ᱛᱟᱦᱚᱞᱮ ᱟᱯᱮ ᱥᱮᱜ? ᱦᱮᱸ ᱞᱟᱹᱭ ᱢᱮ᱾
ᱚᱱᱟ ᱟᱨ ᱥᱟᱨᱡᱚᱢ ᱵᱤᱨ ᱠᱚᱫᱚ ᱟᱹᱰᱤ ᱥᱟᱺᱜᱤᱧ ᱛᱟᱞᱮᱭᱟ ᱦᱟᱱᱮ᱾ ᱯᱟᱸᱪ ᱠᱤᱞᱳᱢᱤᱴᱟᱨ ᱥᱟᱺᱜᱤᱧ ᱨᱮ ᱢᱮᱱᱟᱜ ᱛᱟᱞᱮᱭᱟ ᱥᱟᱨᱡᱚᱢ ᱵᱤᱨ ᱫᱟᱨᱮ ᱠᱚᱫᱚ ᱾ ᱟᱰᱤ ᱞᱟᱹᱴᱩ ᱵᱤᱨ ᱠᱟᱱᱟ ᱚᱱᱟ ᱫᱚ ᱾
ᱚᱻᱚ
ᱥᱟᱺᱜᱤᱧ ᱧᱚᱜ ᱪᱟᱞᱟᱜ ᱞᱟᱜᱟᱱ ᱜᱮ ᱚᱱᱟ ᱥᱟᱨᱡᱚᱢ ᱥᱟᱠᱟᱢ ᱠᱚ ᱦᱮᱡ ᱞᱟᱹᱜᱤᱱ ᱾ ᱥᱟᱨᱡᱚᱢ ᱚᱱᱟ ᱫᱟᱹᱛᱟᱹᱱᱤ ᱠᱚᱦᱚ ᱚᱱᱟ ᱞᱟᱹᱜᱤᱫ ᱛᱮᱦᱚᱸ ᱾
ᱚ ᱟᱞᱮ ᱫᱚ ᱚᱝᱠᱟ, ᱥᱟᱺᱜᱤᱧ ᱫᱚ ᱵᱟᱝ ᱪᱟᱞᱟᱜ ᱞᱟᱜᱟᱜᱼᱟ ᱚᱲᱟᱜ ᱥᱩᱨ ᱨᱮ ᱵᱤᱨ ᱢᱮᱱᱟᱜᱼᱟ ᱛᱚ ᱟᱫᱚ ᱚᱥᱩᱵᱤᱫᱟ ᱫᱚ ᱵᱟᱝ ᱦᱩᱭᱩᱜᱼᱟ᱾
ᱟᱯᱮ ᱫᱚ ᱛᱟᱦᱚᱞᱮ ᱟᱹᱛᱩ ᱠᱚᱨᱮ ᱯᱟᱛᱟ ᱢᱟᱛᱟ ᱠᱚᱫᱚ ᱪᱮᱫ ᱠᱚ ᱦᱩᱭᱩᱜ ᱛᱟᱯᱮᱭᱟ?
ᱟᱛᱳ ᱠᱚᱨᱮ ᱫᱚ ᱚᱱᱠᱟ ᱯᱟᱛᱟ ᱠᱚᱫᱚ ᱵᱟᱝ ᱦᱩᱭᱩᱜᱼᱟ ᱦᱟᱸᱜ ᱠᱷᱟᱱ ᱾ ᱡᱟᱦᱟᱸ ᱟᱵᱚᱣᱟᱜ ᱱᱚᱣᱟ ᱥᱟᱶᱛᱟ ᱨᱮᱱᱟᱜ ᱵᱟᱦᱟ ᱥᱚᱨᱦᱟᱭ ᱾ ᱢᱟᱜᱽ ᱢᱚᱬᱮ ᱱᱚᱣᱟ ᱠᱚᱜᱮ ᱦᱩᱭ ᱵᱟᱲᱟᱜᱼᱟ᱾
ᱟᱪᱪᱷᱟ, ᱵᱟᱦᱟ ᱥᱚᱨᱦᱟᱭ ᱠᱚ ᱢᱟᱜᱽ ᱢᱚᱬᱮ ?
ᱦᱳᱭ ᱦᱳᱭ᱾ ᱛᱟᱞᱦᱮ ᱟᱯᱮ ᱥᱮᱜ ᱫᱚ ᱪᱮᱜᱠᱟ? ᱟᱯᱮ ᱦᱚᱸ ᱵᱟᱦᱟ ᱥᱚᱨᱦᱟᱭ ᱢᱟᱜᱽ ᱢᱚᱬᱮ ᱠᱚ ᱦᱚᱭᱩᱜ ᱛᱟᱯᱮ ᱜᱮᱭᱟ ᱛᱚ?
ᱦᱮᱸ ᱵᱟᱦᱟ ᱥᱚᱨᱦᱟᱭ ᱠᱚᱫᱚ ᱦᱩᱭᱩᱜ ᱜᱮᱭᱟ ᱛᱚ ᱢᱟᱜᱽ ᱢᱚᱬᱮ ᱫᱚ ᱦᱟᱸᱜ ᱢᱟᱜᱽ ᱵᱚᱬᱮ ᱫᱚ ᱵᱟᱝ ᱦᱩᱭ ᱠᱟᱱ ᱛᱟᱞᱮᱭᱟ ᱦᱟᱸᱜ᱾
ᱚᱻ ᱟᱪᱪᱷᱟ᱾
ᱵᱟᱦᱟ ᱥᱚᱨᱦᱟᱭ ᱜᱮ ᱦᱩᱭᱩᱜ ᱠᱟᱱᱟ ᱱᱤᱛᱟᱨ ᱫᱚ ᱦᱟᱸᱜ᱾
ᱚᱻᱚ ᱱᱚᱜᱼᱚᱭ ᱟᱢᱵᱟᱵᱚᱛᱤ ᱯᱚᱨᱚᱵᱽ ᱯᱟᱨᱚᱢᱮᱱ ᱫᱚ ᱱᱚᱣᱟ ᱯᱮ ᱢᱟᱱᱟᱣ ᱜᱮᱭᱟ ᱛᱚ?
ᱟᱢᱵᱟᱵᱚᱛᱤ ᱦᱮᱸ ᱦᱮᱸ ᱦᱩᱸ ᱚᱱᱟ ᱠᱚᱫᱚ ᱢᱟᱱᱟᱣ ᱦᱩᱭᱩᱜᱼᱟ᱾
ᱚᱻᱚ ᱦᱮᱸ᱾ ᱚᱱᱟ ᱛᱚ ᱯᱟᱨᱚᱢᱮᱱᱟ ᱟᱨ ᱛᱟᱞᱦᱮ ᱱᱚᱜᱼᱚᱭ ᱜᱚᱢᱦᱟ ᱥᱮᱴᱮᱨᱚᱜ ᱠᱟᱱᱟ ᱱᱚᱣᱟ ᱟᱯᱮ ᱥᱮᱫ ᱦᱩᱭᱩᱜ ᱜᱮᱭᱟ?
ᱪᱮᱜ ᱢᱮᱱ ᱫᱤᱫᱤ?
ᱮᱸ ᱜᱚᱢᱦᱟ ᱯᱚᱨᱚᱵᱽ ᱚᱱᱮ ᱡᱟᱦᱟᱸ ᱛᱟᱞᱮ ᱨᱮᱱᱟᱜ ᱯᱤᱴᱷᱟᱹ ᱠᱚ ᱵᱮᱱᱟᱣ ᱜᱮᱭᱟ᱾ ᱦᱩᱭᱩᱜ ᱜᱮᱭᱟ᱾
ᱵᱟᱝ ᱵᱟᱝ ᱱᱚᱣᱟ ᱦᱚᱸ ᱵᱟᱞᱮ ᱤᱭᱟᱹ ᱾
ᱦᱮᱸ ᱟᱞᱮ ᱥᱮᱫ ᱦᱩᱭᱩᱜ ᱜᱮᱭᱟ ᱜᱚᱢᱦᱟ ᱯᱚᱨᱚᱵᱽ ᱫᱚ ᱦᱟᱸᱜ ᱠᱷᱟᱱ᱾ ᱱᱚᱜᱼᱚᱭ ᱦᱩᱲᱩ ᱠᱚᱠᱚ ᱨᱚᱦᱚᱭᱟ ᱛᱚ ᱛᱟᱨᱯᱚᱨᱮ ᱟᱫᱚ ᱱᱚᱜ ᱚᱭ ᱦᱩᱲᱩ ᱠᱚ ᱡᱚᱠ ᱠᱷᱚᱱ ᱦᱮᱬᱦᱮᱫ ᱦᱩᱭᱩᱜᱼᱟ
ᱦᱮᱸ ᱦᱮᱸ᱾
ᱩᱱ ᱥᱩᱢᱟᱹᱭ ᱟᱫᱚ ᱚᱱᱟ ᱜᱳᱢᱦᱟ ᱯᱚᱨᱚᱵᱽ ᱫᱚ ᱦᱩᱭᱩᱜᱼᱟ᱾ ᱢᱟᱱᱮ ᱞᱟᱹᱭ ᱞᱮᱠᱷᱟᱱ ᱫᱚ ᱚᱱᱟ ᱨᱟᱠᱷᱤ ᱯᱩᱨᱱᱤᱢᱟ ᱥᱩᱢᱟᱹᱭ ᱦᱩᱭᱩᱜᱼᱟ᱾
ᱟᱪᱪᱷᱟ᱾
ᱦᱮᱸ᱾ ᱟᱪᱷ, ᱩᱱ ᱥᱩᱢᱟᱹᱭ ᱯᱤᱴᱷᱟᱹ ᱞᱮ ᱵᱮᱱᱟᱣ ᱜᱮᱭᱟ ᱚᱱᱟ ᱛᱟᱞᱮ ᱨᱮᱱᱟᱜ᱾ ᱚᱱᱟ ᱰᱚᱜᱚᱨ ᱥᱟᱠᱟᱢ ᱠᱚᱨᱮ ᱛᱟᱯᱚᱨᱮ ᱟᱨ ᱟᱨ ᱢᱤᱫ ᱴᱟᱝ ᱪᱮᱫ ᱥᱟᱠᱟᱢ ᱪᱚᱠᱚ ᱞᱟᱹᱭᱟ ᱵᱟᱹᱧ ᱩᱭᱦᱟᱹᱨᱮᱜᱼᱟ ᱚᱱᱟ ᱠᱚᱨᱮᱞᱮ ᱵᱮᱱᱟᱣᱼᱟ᱾ ᱻ
ᱤᱧ ᱛᱟᱞᱮ ᱵᱤᱞᱤ ᱫᱚ ᱯᱤᱴᱷᱟᱹ ᱫᱚ ᱟᱣᱨᱤᱧ ᱡᱚᱢ ᱵᱟᱲᱟᱭᱟ ᱟᱹᱰᱤ ᱢᱚᱸᱡᱽ ᱥᱤᱵᱤᱞ ᱜᱮᱭᱟ
ᱦᱮᱸ ᱛᱟᱞᱮ ᱯᱤᱴᱷᱟᱹ ᱫᱚ ᱟᱹᱰᱤ ᱡᱳᱨ ᱥᱤᱵᱤᱞ ᱜᱮᱭᱟ ᱟᱨ ᱛᱟᱦᱚᱞᱮ ᱟᱯᱮ ᱥᱮᱫ ᱚᱱᱠᱟ ᱛᱟᱞᱮ ᱫᱟᱨᱮ ᱠᱚᱫᱚ ᱢᱮᱱᱟᱜ ᱜᱮᱭᱟ ᱛᱚ
ᱛᱟᱞᱮ ᱫᱟᱨᱮ ᱢᱟ ᱫᱚᱢᱮ ᱢᱮᱱᱟᱜᱼᱟ ᱚᱝᱠᱟ
ᱚᱱᱠᱟ ᱵᱤᱞᱟᱹᱛ ᱧᱚᱜ ᱜᱮᱭᱟ
ᱢᱟᱱᱮ ᱚᱱᱮ ᱯᱤᱴᱷᱟᱹ ᱯᱤᱴᱷᱟᱹ ᱠᱚᱫᱚ ᱵᱟᱞᱮ ᱯᱤᱴᱷᱟᱹᱭ ᱛᱟᱦᱮᱱᱟ ᱢᱟ ᱵᱟᱨ ᱨᱚᱠᱟᱢᱟᱜ
ᱚ
ᱚ ᱟᱪᱪᱷᱟ
ᱛᱟᱦᱚᱞᱮ ᱟᱯᱮ ᱟᱹᱛᱩ ᱫᱤᱥᱚᱢ ᱫᱚ ᱛᱤᱱᱟᱹᱜ ᱥᱟᱺᱜᱤᱧ?
ᱦᱮᱸ ᱟᱞᱮ ᱟᱹᱛᱩ ᱫᱤᱥᱚᱢ ᱚᱱᱟ ᱠᱚᱨᱮ ᱨᱮᱜᱮ ᱟᱪᱪᱷᱟ ᱟᱞᱮ ᱟᱯᱮ ᱥᱮᱫ ᱫᱚ ᱚᱱᱠᱟ ᱟᱹᱞᱩ ᱠᱚᱫᱚ ᱯᱮ ᱪᱟᱥ ᱜᱮᱭᱟ ᱥᱮ ᱵᱟᱝ ᱟᱞᱩ ᱠᱚ ᱱᱚᱜ ᱚᱭ ᱡᱟᱦᱟᱸ ᱥᱤᱡᱤᱱ ᱨᱮ ᱯᱮᱸᱭᱟᱡ ᱠᱚ ᱚᱱᱮ ᱨᱟᱵᱟᱝ ᱫᱤᱱ ᱪᱟᱥ ᱦᱩᱭᱩᱜ ᱜᱮᱭᱟ ᱚᱱᱟ ᱠᱚᱦᱚᱸ ᱦᱩᱭᱩᱜ ᱟᱥᱮ ᱵᱟᱝᱼᱟ
ᱦᱮᱸ ᱚᱱᱟ ᱠᱚᱸ ᱦᱩᱭᱩᱜ ᱜᱮᱭᱟ ᱟᱫᱚ ᱡᱚᱫᱤᱱ ᱢᱟᱱᱮ ᱜᱤᱰᱭᱟᱹ ᱠᱚᱨᱮ ᱫᱟᱜ ᱛᱟᱦᱮᱸᱱᱟ ᱛᱚᱫᱫᱤᱱ ᱛᱚᱠᱚ ᱫᱟᱜ ᱦᱩᱭᱩᱜ ᱜᱮᱭᱟ
ᱻ
ᱢᱮᱱᱫᱟ ᱫᱟᱜᱛᱟᱝ ᱫᱚ ᱟᱹᱰᱤ ᱢᱟᱱᱮ ᱥᱚᱢᱚᱥᱥᱟ ᱜᱮᱛᱟᱞᱮ ᱟᱞᱮ ᱥᱮᱱ ᱫᱚ
ᱚ ᱟᱞᱮ ᱥᱮᱫ ᱦᱚᱸ ᱚᱱᱠᱟ ᱧᱩ ᱫᱟᱜ ᱠᱚ ᱠᱟᱹᱴᱤᱡ ᱥᱚᱢᱚᱥᱥᱟ ᱧᱚᱜ ᱜᱮᱭᱟ ᱚᱱᱠᱟ ᱥᱩᱨ ᱨᱮ ᱧᱩ ᱫᱟᱜ ᱠᱚ ᱢᱟᱱᱮ ᱟᱹᱜᱩ ᱟᱞᱮ ᱦᱚᱸ ᱟᱹᱰᱤ ᱥᱟᱺᱜᱤᱧ ᱞᱮ ᱪᱟᱞᱟᱜ ᱜᱮᱭᱟ
ᱟᱯᱮ ᱥᱩᱨ ᱠᱚᱫᱚ ᱤᱭᱟᱹ ᱠᱚᱫᱚ ᱢᱮᱱᱟᱜ ᱟᱥᱮ ᱵᱟᱝᱟ ᱰᱮᱢ ᱠᱚᱫᱚ
ᱦᱮᱸ ᱥᱩᱨ ᱨᱮᱫᱚ ᱚᱱᱠᱟ ᱰᱮᱢ ᱠᱚᱫᱚ ᱵᱟᱹᱱᱩᱜ ᱠᱟᱜ ᱟ ᱟᱞᱮᱥᱩᱨ ᱨᱮᱫᱚ ᱚᱱᱠᱟ ᱰᱮᱢ ᱠᱚ ᱢᱟᱱ
ᱵᱚᱨᱚᱯᱟᱛᱟ ᱫᱚ ᱦᱮᱡ ᱵᱟᱲᱟ ᱦᱩᱭ
ᱵᱚᱨᱚ ᱯᱟᱛᱟ
ᱦᱮᱸ
ᱵᱚᱨᱚ ᱯᱟᱛᱟ ᱫᱚ ᱤᱧ ᱫᱚ ᱦᱟᱸᱜ ᱠᱷᱟᱱ ᱵᱟᱹᱧ ᱟᱸᱡᱚᱢ ᱟᱠᱟᱜᱼᱟ
ᱵᱟᱨᱟ ᱯᱟᱛᱟ ᱵᱟᱢ ᱟᱸᱡᱚᱢ ᱠᱟᱜᱼᱟ
ᱻ ᱦᱮᱸ ᱚᱱᱠᱟ ᱟᱸᱡᱚᱢ ᱫᱩᱧ ᱟᱸᱡᱚᱢ ᱵᱟᱲᱟ ᱟᱠᱟᱫᱟ ᱢᱮᱱᱠᱷᱟᱱ ᱚᱱᱠᱟ ᱚᱠᱟᱥᱮᱫ ᱠᱟᱱᱟ ᱵᱟᱹᱧ ᱵᱟᱲᱟᱭᱟ ᱚᱱᱟ ᱫᱚ
ᱩᱱᱟᱹᱜ ᱞᱟᱹᱴᱩ ᱯᱟᱛᱟ ᱦᱩᱭᱩᱜ-ᱟ ᱵᱚᱨᱚ ᱵᱚᱨᱚ ᱯᱟᱛᱟ
ᱚ ᱦᱮᱸ ᱚᱝᱠᱟ ᱟᱡᱚᱢ
ᱱᱤᱭᱟᱹ ᱵᱟᱨ ᱫᱚ ᱦᱟᱸᱜ ᱵᱟᱝ ᱦᱩᱭ ᱠᱟᱱᱟ ᱛᱚ ᱟᱹᱰᱤ ᱞᱟᱹᱴᱩ ᱯᱟᱛᱟ ᱦᱩᱭᱩᱜ ᱛᱟᱦᱮᱱ ᱜᱮᱭᱟ
ᱻ ᱟᱪᱪᱷᱟ
ᱱᱤᱭᱟᱹ ᱵᱟᱨ ᱫᱚ ᱚᱱᱟ ᱚᱱᱟ ᱵᱷᱳᱴ ᱥᱤᱡᱤᱱ ᱠᱚᱛᱮ